ᱜᱚᱝᱠᱮ᱾
ᱱᱟᱯᱟᱭ ᱵᱟᱲᱟ ᱛᱚ?
ᱦᱮᱸ ᱱᱟᱯᱟᱭ ᱜᱮ, ᱱᱟᱯᱟᱭ ᱵᱟᱲᱟ ᱜᱮᱭᱟ ᱞᱤᱧ ᱱᱤᱭᱟᱹ ᱚᱠᱛᱚ ᱫᱚ ᱾ᱟᱵᱮᱱ ᱜᱤ?
ᱦᱳᱭ ᱟᱹᱞᱤᱧ ᱦᱚᱸ ᱱᱟᱯᱟᱭ ᱵᱟᱲᱟᱭ ᱜᱮ᱾ ᱫᱤᱭᱮ ᱠᱤᱫᱩᱵ ᱠᱚᱵᱮᱱ ᱡᱚᱢ ᱵᱟᱲᱟᱭ ᱟᱠᱟᱫᱼᱟ ᱥᱮ ᱟᱹᱣᱨᱤ?
ᱦᱳᱭ ᱦᱩᱭᱱᱟ ᱱᱚᱭ ᱱᱤᱛ ᱜᱮ ᱫᱩᱲᱩᱵᱽ ᱵᱟᱲᱟ ᱠᱟᱛᱮᱜ ᱟᱫᱚ ᱦᱟᱜ ᱫᱩᱲᱩᱵ ᱦᱩᱭ ᱱᱟ᱾ ᱟᱫᱚ ᱛᱟᱦᱚᱞᱮ ᱚᱝᱠᱟ ᱜᱮ ᱫᱩᱲᱩᱵᱽ ᱦᱩᱭ ᱟᱠᱟᱱ ᱛᱟᱦᱮᱫ ᱡᱟᱹᱯᱤᱫ ᱦᱚᱸ ᱵᱟᱝ ᱦᱤᱡᱩᱜ ᱠᱟᱱ ᱛᱟᱦᱮᱸᱱᱟ ᱛᱚ ᱟᱫᱚᱧ ᱢᱮᱱ ᱛᱟᱦᱮᱱ ᱢᱤᱫᱴᱮᱱ ᱨᱚᱲ ᱨᱚᱯᱚᱲ ᱦᱩᱭ ᱞᱮᱱ ᱜᱤ᱾ ᱱᱚᱛᱮ ᱱᱟᱜ ᱠᱟᱹᱢᱤ ᱠᱚᱸ ᱤᱱᱟᱹᱜ ᱠᱷᱟᱱ ᱫᱚ ᱦᱟᱸᱜ ᱞᱟᱦᱟᱜᱼᱟ᱾
ᱦᱮᱸ᱾
ᱡᱷᱚᱛᱚ ᱥᱮᱫ ᱜᱮ ᱠᱟᱹᱢᱤ ᱦᱩᱭᱩᱜᱼᱟ ᱵᱟᱹᱭ ᱵᱟᱹᱭ ᱛᱮ ᱦᱮᱸ ᱥᱮ ᱪᱮᱫ?
ᱦᱳᱭ, ᱦᱳᱭ, ᱦᱳᱭ, ᱟᱵᱮᱱ ᱫᱚ ᱦᱟᱸᱜ ᱠᱤᱫᱩᱜ ᱵᱟᱲᱟ ᱦᱩᱭᱱᱟ ᱥᱮ ᱵᱟᱝ?
ᱟᱹᱞᱤᱧ ᱫᱚ ᱦᱟᱸᱜ ᱞᱤᱧ ᱠᱤᱫᱩᱵ ᱵᱟᱲᱟᱣ ᱟᱠᱟᱱ ᱜᱮᱭᱟ ᱦᱟᱸᱜ ᱮᱠᱷᱚᱱ ᱫᱚ, ᱟᱫᱚ ᱟᱵᱮᱱ ᱜᱮ?
ᱦᱮᱸ ᱟᱞᱤᱧ ᱦᱚᱸ ᱱᱚᱜᱼᱚᱭ ᱦᱩᱭ ᱵᱟᱲᱟᱭᱱᱟ ᱱᱤᱛ ᱜᱮ᱾ ᱠᱤᱫᱩᱜ ᱵᱟᱲᱟ ᱠᱟᱛᱮᱫ ᱜᱮᱞᱤᱧ ᱫᱩᱲᱩᱵ ᱠᱟᱱ ᱛᱟᱦᱮᱱᱟ ᱢᱤᱫ ᱜᱷᱟᱹᱲᱤ ᱫᱚ ᱟᱫᱚ, ᱠᱚᱞ ᱠᱟᱜ ᱞᱮᱜᱮ ᱛᱟᱦᱞᱮ᱾
ᱦᱳᱭ, ᱦᱳᱭ᱾
ᱦᱩᱸ ᱢᱤᱴᱤᱝ ᱠᱚᱵᱮᱱ ᱡᱚᱭᱮᱱ ᱞᱮᱫ ᱜᱮᱭᱟ ᱥᱮ ᱵᱟᱝ ᱛᱤᱦᱤᱧ ᱫᱚ? ᱛᱤᱦᱤᱧ ᱢᱤᱴᱤᱱ ᱠᱚ ᱦᱩᱭᱮᱱ ᱫᱚ ᱦᱟᱸᱜ ᱜᱨᱩᱯ ᱠᱚᱨᱮ ᱦᱟᱸᱜ ᱡᱚᱭᱮᱱ ᱫᱟᱵᱮᱱ ᱥᱮ ᱵᱟᱝ ᱦᱟᱸᱜ?
ᱟᱹᱞᱤᱧ ᱫᱚ ᱦᱟᱸᱜ ᱵᱟᱝ ᱞᱤᱧ ᱡᱚᱭᱮᱱ ᱠᱟᱜᱼᱟ᱾
ᱟᱪᱪᱷᱟ᱾ ᱦᱩᱸ ᱫᱤᱭᱮ ᱦᱟᱸᱜ ᱚᱲᱟᱜ ᱠᱚᱨᱮ ᱫᱚ ᱡᱟᱹᱯᱤᱫ ᱵᱟᱲᱟ ᱠᱮᱫᱼᱟ ᱠᱚ ᱡᱷᱚᱛᱚ?
ᱦᱳᱭ ᱡᱟᱹᱯᱤᱫ ᱵᱟᱲᱟ ᱠᱟᱜᱼᱟ ᱠᱚ ᱠᱟᱹᱢᱤ ᱞᱟᱸᱜᱟ ᱥᱮ?
ᱢᱮᱱᱫᱟᱞᱤᱧ ᱟᱹᱞᱤᱧᱟᱜ ᱵᱟᱨᱦᱮ ᱨᱮᱱᱟᱜ ᱡᱟᱦᱟᱸ ᱟᱣᱟᱡᱽ ᱠᱚ ᱟᱸᱡᱚᱢᱚᱜ ᱠᱟᱱᱟ ᱥᱮᱥᱮᱫ ᱟᱵᱤᱱ ᱥᱮᱫ ᱨᱮ?
ᱵᱟᱝ ᱟᱸᱡᱚᱢᱚᱜ ᱠᱟᱱᱟ ᱟᱵᱮᱱᱟ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱᱟ ᱥᱮ ᱚᱱᱛᱮ?
ᱵᱟᱝ ᱵᱟᱝᱟ ᱵᱟᱝᱟ᱾
ᱦᱮᱸ ᱦᱳᱭ ᱦᱳᱭ ᱵᱟᱨᱦᱮ ᱦᱮᱱᱟᱜ ᱠᱟᱫ ᱞᱤᱧᱟ ᱥᱮ ᱠᱟᱹᱴᱤᱡ᱾
ᱦᱮᱸ ᱟᱞᱤᱧ ᱦᱚᱸ ᱚᱱᱟᱜᱮ ᱦᱚᱱᱛᱮ ᱤᱭᱟᱹ ᱠᱚ ᱟᱣᱟᱡᱽ ᱠᱚ ᱟᱸᱡᱚᱢᱚᱜ ᱠᱟᱱᱟ ᱛᱷᱚᱲᱟ ᱟᱫᱚ ᱚᱱᱟᱜᱤᱧ ᱢᱮᱱ ᱫᱟ ᱟᱸᱡᱚᱢ ᱚᱣᱟᱜ ᱥᱮᱪᱮᱜ ᱦᱟᱸᱜ?
ᱦᱳᱭ ᱦᱳᱭ ᱧᱤᱫᱟᱹ ᱵᱮᱲᱟ ᱫᱚ ᱜᱷᱩᱩᱜᱨᱤ ᱠᱚ ᱠᱚ ᱨᱟᱜᱟ ᱨᱚᱴᱮ ᱠᱚ ᱫᱟᱜ ᱠᱟᱜᱼᱟ ᱥᱮ
ᱩᱸ᱾
ᱛᱟᱦᱚᱞᱮ ᱫᱟᱜ ᱡᱟᱹᱲᱤᱫᱚ ᱚᱱᱛᱮ ᱫᱚ ᱟᱯᱮᱥᱮᱫ ᱫᱚ ᱪᱮᱫ ᱞᱮᱠᱟ ᱜᱚᱝᱠᱮ?
ᱟ ᱱᱤᱭᱟᱹ ᱚᱠᱛᱚ ᱫᱚ ᱵᱟᱭ ᱫᱟᱜ ᱟᱞᱮ ᱠᱟᱱᱟ ᱦᱟᱸᱜ ᱚᱱᱠᱟ ᱫᱚ ᱟᱞᱮ ᱥᱮᱫ ᱫᱚ ᱵᱚᱞᱮ᱾ ᱟ ᱛᱤᱦᱤᱧ ᱫᱚ ᱦᱟᱸᱜ ᱫᱚᱢᱮ ᱥᱤᱛᱩᱝ ᱠᱮᱫᱼᱟ ᱫᱟᱜ ᱫᱚ ᱵᱟᱝ ᱮᱢᱚᱱ ᱥᱤᱛᱩᱝ ᱠᱮᱜᱼᱟ ᱟᱹᱰᱤ ᱞᱚᱞᱚ ᱟᱹᱭᱠᱟᱹᱣ ᱠᱟᱱᱟ ᱛᱤᱦᱤᱧ ᱫᱚ᱾ ᱚᱱᱮ ᱫᱷᱚᱨᱚᱢ ᱫᱤᱱ ᱞᱮᱠᱟᱭ ᱟᱹᱭᱠᱟᱹᱣ ᱮᱱᱟ ᱛᱤᱦᱤᱧ ᱫᱚ ᱢᱤᱫ ᱜᱷᱟᱹᱲᱤ ᱫᱚ᱾
ᱦᱳᱭ ᱚᱱᱠᱟᱜ ᱜᱮ ᱜᱚᱝᱠᱮ ᱱᱚᱛᱮ ᱦᱚᱸ ᱚᱱᱠᱟᱜ ᱜᱮ ᱟᱹᱭᱠᱟᱹᱣ ᱞᱮᱱᱟ ᱠᱤᱪᱷᱩ ᱫᱤᱱ ᱢᱟ ᱫᱚᱢᱮ ᱫᱟᱜ ᱠᱮᱫᱟ, ᱫᱚᱢᱮ ᱫᱟᱜᱼᱟ ᱞᱮᱭᱟ, ᱟᱨ ᱱᱚᱜᱼᱚᱭ ᱛᱤᱦᱤᱧ ᱫᱚ ᱟᱹᱰᱤ ᱟᱸᱴ ᱜᱮ ᱥᱤᱛᱩᱝ ᱵᱩᱡᱷᱟᱹᱣ ᱱᱟ ᱱᱚᱝᱠᱟ ᱟᱨᱠᱤ᱾ ᱫᱷᱚᱨᱚᱱ ᱫᱤᱱ ᱞᱮᱠᱟ ᱟᱨᱠᱤ᱾
ᱮᱠᱫᱚᱢ ᱦᱮᱸ ᱟᱹᱰᱤ ᱞᱚᱞᱚ᱾ ᱟᱫᱚ ᱦᱟᱸᱜ ᱛᱟᱦᱚᱞᱮ ᱟᱯᱮ ᱠᱷᱮᱛ ᱵᱟᱹᱫᱽ ᱠᱟᱹᱢᱤ ᱠᱚᱫᱚ ᱦᱟᱸᱜ ᱛᱤᱱᱟᱹᱜ ᱥᱟᱹᱜᱤᱧ ᱯᱮ ᱞᱟᱦᱟ ᱠᱮᱜᱼᱟ?
ᱠᱷᱮᱛ ᱵᱟᱹᱫᱽ ᱠᱟᱹᱢᱤ ᱫᱚ ᱦᱟᱸᱜ ᱢᱤᱫ ᱵᱟᱨ ᱫᱚ ᱦᱟᱸᱜ ᱞᱟᱦᱟ ᱤᱫᱤᱭ ᱠᱟᱱ ᱜᱮᱭᱟ᱾ ᱠᱷᱮᱛ ᱠᱚᱫᱚ ᱠᱤᱪᱷᱩᱜᱟᱱ ᱠᱷᱮᱛ ᱠᱚᱨᱮ ᱫᱟᱜ ᱠᱚ ᱱᱚᱝᱠᱟ ᱡᱟᱣᱨᱟ ᱞᱮᱱᱜᱮ ᱛᱟᱦᱚᱞᱮ ᱚᱱᱟ ᱠᱚᱫᱚ ᱥᱤ ᱵᱟᱲᱟ ᱠᱟᱛᱮᱫ ᱦᱩᱲᱩ ᱠᱩ ᱨᱚᱦᱚᱭ ᱵᱟᱲᱟ ᱦᱩᱭᱮᱱ ᱜᱮᱭᱟ, ᱟᱫᱚ ᱦᱟᱸᱜ ᱠᱤᱪᱷᱩᱩᱜᱟᱱ ᱠᱷᱮᱛ ᱵᱟᱹᱠᱤ ᱢᱮᱱᱟᱜᱼᱟ ᱚᱱᱟ ᱫᱚ ᱦᱟᱸᱜ ᱫᱟᱜᱽ ᱤᱫᱤ ᱠᱷᱟᱡ ᱫᱚ ᱱᱚᱝᱠᱟ ᱦᱟᱸᱜ ᱦᱭᱳ ᱜᱮᱭᱟ ᱦᱟᱸᱜ ᱾
ᱦᱳᱭ ᱦᱳᱭ ᱦᱳᱭ ᱾ ᱟᱞᱮ ᱫᱚᱞᱮ ᱛᱟᱭᱚᱢ ᱧᱚᱜ ᱜᱮᱭᱟᱜ ᱱᱤᱭᱟᱹ ᱚᱠᱛᱚ ᱨᱮᱫᱚ ᱵᱚᱞᱮ ᱮᱠᱷᱚᱱ ᱫᱚ ᱟᱞᱮ ᱫᱚ ᱮᱠᱷᱚᱱᱚ ᱟᱹᱣᱨᱤ ᱟᱞᱮᱭᱟ ᱾ ᱫᱟᱜ ᱨᱮᱱᱟᱜ ᱟᱹᱰᱤ ᱟᱠᱟᱞ ᱟᱞᱮᱥᱮᱫ ᱫᱚ ᱾
ᱦᱳᱭ ᱦᱳᱭ ᱟᱫᱚ ᱡᱚᱴᱟ ᱥᱮᱫ ᱫᱚ ᱵᱟᱝ ᱥᱚᱢᱟᱱᱟᱛᱚ, ᱱᱚᱛᱮ ᱦᱳᱭᱛᱳ ᱞᱟᱦᱟ ᱠᱟᱜᱼ ᱟᱭ ᱚᱱᱛᱮ ᱛᱟᱭᱚᱢᱚᱜᱼ ᱟᱭ ᱦᱟᱸᱜ ᱾
ᱦᱳᱭ ᱾ ᱟᱫᱚ ᱥᱮᱨᱢᱟ ᱫᱟᱜ ᱵᱷᱚᱨᱥᱟ ᱛᱮᱜᱮ ᱟᱨᱠᱤ ᱥᱮᱨᱢᱟ ᱫᱟᱜ ᱟᱵᱱᱟᱭ ᱚᱠᱛᱚ ᱨᱮ ᱛᱚᱵᱮ ᱡᱦᱚᱛᱚ ᱟᱵᱚ ᱦᱚᱸ ᱪᱟᱥ ᱵᱟᱥ ᱥᱮ
ᱦᱮᱸ᱾
ᱚᱠᱛᱚ ᱨᱮᱵᱚᱱ ᱠᱟᱹᱢᱤ ᱵᱚᱱ ᱯᱩᱨᱟᱹᱣ ᱛᱟᱵᱚᱱᱟ ᱚᱱᱛᱮᱱᱟᱜ ᱦᱚᱸ ᱡᱛᱮ ᱵᱟᱭ ᱫᱟᱜ ᱟᱵᱚᱱ ᱠᱷᱟᱱ ᱟᱫᱚ ᱠᱮᱱᱮᱞ ᱵᱷᱚᱨᱥᱟ ᱠᱚ ᱢᱮᱱᱟᱜ ᱠᱟᱫᱟ ᱠᱮᱱᱮᱞ ᱠᱚ ᱢᱮᱱᱟᱜ ᱟᱠᱟᱫᱟ ᱚᱱᱟᱦᱚ ᱾
ᱦᱳᱭ ᱦᱚᱭᱳ ᱜᱚᱢᱠᱮ ᱱᱚᱛᱮ ᱢᱟ ᱠᱮᱱᱮᱞ ᱵᱷᱚᱨᱥᱟ ᱵᱟᱹᱱᱩᱜ ᱞᱮᱛᱮ ᱯᱟᱪᱮᱜ ᱟᱞᱮᱫ ᱫᱚ ᱞᱟᱦᱟ ᱛᱮᱜᱮ ᱛᱷᱚᱲᱟ ᱫᱚ ᱫᱟᱜ ᱟᱜ ᱞᱮᱭᱟ ᱡᱟᱹᱥᱛᱤ ᱧᱚᱜ ᱚᱱᱟᱛᱮ ᱛᱷᱚᱲᱟ ᱫᱚᱞᱮ ᱟᱞᱮᱫᱚ ᱦᱟᱸᱜ ᱞᱮ ᱠᱟᱹᱢᱤ ᱠᱚᱫᱚᱞᱮ ᱞᱟᱦᱟ ᱠᱟᱜᱼᱟ ᱾
ᱪᱚᱴ ᱪᱟᱸᱫᱳᱭ ᱠᱚᱭᱚᱜ ᱠᱟᱫ ᱯᱮ ᱜᱮᱭᱟ ᱛᱟᱦᱚᱞᱮ ᱟᱯᱮ ᱥᱮᱫ ᱜᱮ ᱦᱟᱸᱜ ᱞᱟᱦᱟᱨᱮ ᱾
ᱦᱮᱸ ᱦᱮᱸ ᱠᱚᱭᱚᱜ ᱫᱚ ᱠᱚᱭᱚᱜ ᱠᱟᱫᱟ ᱦᱟᱸᱜ ᱟᱫᱚ ᱦᱟᱸᱜ ᱛᱟᱭᱚᱢ ᱛᱮᱫᱚ ᱦᱟᱸᱜ ᱪᱮᱤᱠᱟᱜ ᱠᱟᱱᱟ ᱦᱟᱸᱜ, ᱱᱚᱝᱠᱟ ᱫᱟᱜ ᱠᱚ ᱟᱱᱴᱟᱱᱚᱜ ᱠᱷᱟᱡ ᱫᱚ ᱦᱟᱸᱜ ᱟᱞᱮ ᱫᱚ ᱫᱟᱜ ᱫᱚ ᱵᱟᱞᱮ ᱧᱟᱢᱟ ᱦᱟᱸᱜ ᱥᱮᱨᱢᱟ ᱡᱟᱹᱲᱤ ᱟᱥᱛᱮᱜᱮ
ᱦᱩᱸ ᱦᱩᱸ ᱦᱩᱸ ᱦᱩᱸ ᱫᱟᱛᱮ ᱚᱱᱟ ᱠᱚᱨᱮ ᱦᱟᱸᱜ ᱠᱮᱱᱮᱞ ᱠᱚᱫᱚ ᱦᱟᱸᱜ ᱵᱟᱹᱱᱩᱜ ᱠᱟᱜᱼᱟ?
ᱠᱮᱱᱮᱞ ᱠᱚᱫᱚ ᱦᱟᱸᱜ ᱵᱟᱹᱱᱩᱜᱼᱟ ᱱᱚᱛᱮ ᱫᱚ ᱟᱞᱮ ᱥᱮᱱ ᱫᱚ ᱾
ᱦᱮᱸ, ᱟᱞᱮ ᱫᱚ ᱱᱚᱛᱮ ᱠᱮᱱᱮᱞ ᱫᱚ ᱢᱮᱱᱟᱜᱼᱟ, ᱢᱮᱱᱠᱷᱟᱱ ᱫᱚ ᱟᱫᱚ ᱠᱮᱱᱮᱞ ᱨᱮᱱᱟᱜ ᱫᱟᱜ ᱦᱚᱸ ᱫᱚᱢᱮ ᱛᱟᱭᱚᱢ ᱛᱮᱠᱚ ᱟᱲᱟᱜ ᱛᱟᱦᱮᱱᱟ ᱾ ᱪᱟᱥᱵᱟᱥ ᱠᱚ ᱡᱚᱠᱷᱚᱱ ᱟᱹᱰᱤ ᱥᱟᱹᱨᱫᱤ ᱠᱚ ᱢᱩᱪᱟᱹᱫ ᱢᱩᱪᱟᱹᱫ ᱠᱚ ᱟᱲᱟᱜ-ᱟ ᱾ ᱩᱱᱫᱚ ᱚᱱᱟ ᱫᱟᱜ ᱫᱚ ᱠᱟᱹᱢᱤ ᱦᱚᱸ ᱵᱟᱝ ᱞᱟᱜᱟᱜᱼᱟ ᱪᱮᱫ ᱦᱚᱸ ᱵᱟᱝ ᱱᱚᱥᱴᱚ ᱫᱟᱲᱮᱹᱭᱟᱜᱼᱟ ᱾ ᱫᱚ ᱚᱠᱛᱚ ᱨᱮᱫᱚ ᱵᱟᱠᱚ ᱟᱲᱟᱜ-ᱟ ᱾ ᱞᱟᱹᱠᱛᱤ ᱨᱮᱱᱟᱜ ᱚᱠᱛᱚ ᱫᱚ ᱞᱟᱹᱠᱛᱤ ᱞᱮᱠᱟᱱ ᱚᱠᱛᱚ ᱢᱚᱛᱚ ᱵᱟᱝ ᱧᱟᱢᱚᱜ ᱛᱟᱦᱮᱱᱟ ᱚᱱᱟ ᱠᱚᱫᱚ ᱫᱟᱜ ᱦᱚᱸ᱾
ᱟᱫᱚ ᱵᱟᱲᱟᱭ ᱡᱤᱱᱤᱥ ᱠᱟᱱ ᱜᱮᱭᱟ ᱚᱱᱟ ᱫᱚ ᱞᱟᱹᱠᱛᱤ ᱞᱮᱠᱟᱱᱟᱜ ᱡᱤᱱᱤᱥ ᱫᱚ ᱡᱟᱦᱟᱱ ᱪᱮᱫ ᱵᱟᱢ ᱧᱟᱢ ᱞᱟᱹᱜᱤᱫᱚᱜ ᱾
ᱛᱟᱦᱞᱮ ᱚᱲᱟᱜ ᱠᱚᱨᱮ ᱫᱚ, ᱚᱲᱟᱜ ᱠᱚᱨᱮ ᱫᱚ ᱛᱟᱦᱞᱮ ᱟᱯᱮ ᱫᱚ ᱦᱟᱸᱜ ᱠᱟᱹᱢᱤ ᱫᱚᱯᱮ ᱢᱩᱪᱟᱹᱫ ᱧᱚᱜ ᱠᱟᱜᱼᱟ ᱦᱟᱱᱛᱮ ᱢᱟᱴ ᱥᱮᱱᱟᱜ ᱫᱚ ᱛᱟᱭᱛᱚ ᱦᱟᱸᱜ?
ᱩᱱᱟᱹᱜ ᱦᱚᱸ ᱟᱹᱣᱨᱤ ᱢᱩᱪᱟᱹᱫᱚᱜ-ᱟ ᱱᱚᱜᱼᱚᱭ ᱛᱚ ᱥᱩᱨᱩ ᱠᱟᱱᱟ ᱮᱠᱷᱚᱱ ᱵᱟᱹᱠᱤ ᱢᱮᱱᱟᱜ ᱜᱮᱭᱟ ᱾ ᱰᱷᱮᱨ ᱜᱮ᱾ ᱢᱤᱫ ᱵᱟᱨᱭᱟ ᱚᱱᱠᱟ ᱦᱩᱲᱩ ᱨᱚᱦᱚᱭ ᱵᱟᱲᱟ ᱦᱩᱭ ᱟᱠᱟᱱᱟ ᱟᱨ ᱚᱱᱠᱟ ᱰᱷᱮᱨ ᱜᱮ ᱵᱟᱹᱠᱤ ᱢᱮᱱᱟᱜᱼᱟ ᱾
ᱟᱞᱮᱥᱮᱫ, ᱟᱞᱮᱥᱮᱫ ᱢᱟ ᱦᱟᱸᱜ ᱮᱠᱷᱚᱱ ᱦᱚᱸᱞᱮ ᱥᱤᱭᱳᱜ ᱠᱟᱱ ᱜᱮ ᱦᱩᱲᱩ ᱨᱚᱦᱚᱭ ᱛᱟᱭᱚᱢᱚᱜ ᱠᱟᱱ ᱜᱮᱭᱟᱞᱮ ᱦᱟᱸᱜ ᱮᱠᱷᱚᱱᱚ ᱞᱚᱥᱚᱫ ᱵᱟᱲᱟ ᱦᱩᱭᱩᱜ ᱠᱟᱱᱟ ᱠᱷᱮᱛ ᱠᱚ ᱾
ᱦᱮᱸ ᱟᱫᱚ ᱛᱚᱞᱟ ᱠᱚᱯᱮ ᱜᱤᱰᱤ ᱵᱟᱲᱟ ᱟᱠᱟᱟᱜᱼᱟ ᱥᱮ ᱵᱟᱝ?
ᱦᱮᱸ ᱦᱮᱸ ᱚᱱᱟ ᱠᱚᱫᱚ ᱜᱤᱰᱤ ᱵᱟᱲᱟ ᱦᱩᱭ ᱠᱟᱱ ᱜᱮᱭᱟ ᱡᱟ ᱜᱮ ᱫᱚ ᱦᱟᱸᱜ ᱾
ᱦᱚᱸ ᱟᱨ ᱵᱟᱠᱷᱟᱡ ᱫᱚ ᱛᱟᱭᱚᱢᱚᱜᱼᱟ ᱯᱮ ᱦᱟᱸᱜ ᱟᱨᱚ ᱾
ᱦᱩᱸ ᱫᱚᱢᱮ ᱛᱟᱭᱚᱢ, ᱚᱱᱟ ᱦᱚᱸ ᱤᱭᱟᱹ ᱨᱮᱱᱟᱜ ᱠᱟᱛᱷᱟ ᱠᱟᱱ ᱜᱮᱭᱟ ᱡᱮ ᱩᱱᱟᱹᱜ ᱛᱟᱭᱚᱢ ᱦᱚᱸ ᱟᱞᱮᱭᱟᱜ ᱟᱞᱮ ᱡᱟᱦᱟᱸ ᱴᱚᱴᱷᱟᱨᱮ ᱠᱟᱱᱟᱞᱮ ᱵᱚᱞᱮ
ᱦᱩᱸ
ᱟᱨ ᱟᱞᱮ ᱯᱟᱥᱮ ᱠᱚᱨᱮ ᱡᱟᱦᱟᱸᱭ ᱢᱮᱱᱟᱜ ᱠᱚᱣᱟ ᱥᱮ ᱚᱱᱛᱮ ᱫᱚ ᱦᱟᱸᱜ ᱟᱵᱟᱨ ᱫᱤᱠᱩ ᱯᱩᱥᱤ ᱠᱚᱫᱚ ᱠᱷᱮᱛ ᱠᱚ ᱢᱮᱱᱟᱜ ᱛᱟᱠᱚ ᱜᱮᱭᱟ ᱩᱱᱠᱩ ᱫᱚ ᱢᱮᱱᱠᱷᱟᱱ ᱚᱱᱮ ᱢᱤᱱᱤ ᱯᱟᱢᱯ ᱡᱟᱦᱟᱸ ᱠᱚ ᱢᱮᱱ ᱛᱟᱦᱮᱱᱟ,
ᱦᱳᱭ ᱦᱳᱭ ᱾
ᱫᱟᱜ ᱥᱟᱞ ᱢᱟᱨᱥᱟᱞ ᱡᱟᱦᱟᱸ ᱠᱚ ᱢᱮᱱ ᱛᱟᱦᱮᱱᱟ ᱚᱱᱟ ᱛᱮ ᱠᱚ ᱪᱟᱥ ᱛᱟᱦᱮᱱᱟ ᱛᱚ ᱟᱫᱚ ᱩᱱᱠᱩ ᱫᱚ ᱚᱱᱟᱛᱮ ᱞᱟᱦᱟ ᱟᱠᱚ ᱟᱞᱮ ᱠᱷᱚᱱ ᱦᱚᱸ ᱾
ᱩᱱᱠᱩ ᱫᱚ ᱞᱟᱦᱟ ᱜᱮᱭᱟ ᱠᱚ ᱛᱟᱦᱚᱞᱮ ᱟᱯᱮ ᱠᱷᱚᱱ ᱫᱚ,
ᱦᱮᱸ ᱦᱮᱸ ᱟᱫᱚ ᱩᱱᱠᱩ ᱫᱚ ᱦᱟᱸᱜ ᱥᱟᱺᱜᱤᱧ ᱧᱚᱜ ᱜᱮᱭᱟ ᱠᱚ ᱛᱷᱚᱲᱟ, ᱟᱫᱚ ᱫᱟᱜ ᱠᱚᱦᱚᱸ ᱩᱱᱠᱩ ᱴᱷᱮᱱ ᱠᱷᱚᱱ ᱦᱟᱛᱣᱟᱢ ᱡᱮ ᱩᱱᱠᱩ ᱦᱚᱸ ᱯᱩᱭᱥᱟ ᱫᱚᱢᱮ ᱞᱟᱜᱟᱜ ᱛᱟᱦᱮᱱᱟ ᱩᱱᱠᱩ ᱦᱚᱸ ᱛᱤᱱᱟᱹᱜ ᱠᱟᱹᱣᱰᱤ ᱫᱚᱢᱮ ᱠᱚ ᱦᱟᱛᱟᱣ ᱛᱟᱦᱮᱸᱱᱟ᱾ ᱛᱟᱦᱞᱮ ᱟᱞᱮᱭᱟᱜ ᱠᱷᱮᱛ ᱥᱮᱱ ᱫᱚ ᱵᱟᱭ ᱛᱤᱭᱳᱜᱟ ᱫᱟᱜ ᱫᱚ ᱩᱱᱟᱹᱜ ᱥᱟᱺᱜᱤᱧ ᱫᱚ᱾
ᱦᱩᱸ ᱦᱩᱸ
ᱟᱫᱚ ᱚᱱᱟ ᱫᱚ ᱥᱮᱨᱢᱟ ᱡᱟᱹᱲᱤ ᱵᱚᱨᱥᱟ ᱜᱮ᱾
ᱦᱮᱸ
ᱟᱨ ᱛᱟᱦᱞᱮ ᱟᱯᱮ ᱫᱚ ᱦᱟᱸᱜ ᱵᱤᱨ ᱫᱤᱥᱚᱢ ᱜᱮ ᱥᱮ ᱦᱟᱸᱜ ᱱᱚᱝᱠᱟ ᱵᱩᱨᱩ ᱫᱤᱥᱚᱢ ᱠᱟᱱᱟ ᱚᱠᱟᱞᱮᱠᱟ
ᱦᱳᱭ ᱟᱞᱮ ᱫᱚ ᱵᱤᱨ ᱦᱚᱸ ᱢᱮᱱᱟᱜ ᱜᱮᱭᱟ ᱟᱹᱨᱠᱤ ᱠᱟᱹᱴᱤᱡ ᱢᱟᱪᱷᱟ, ᱟᱨ ᱱᱚᱝᱠᱟ ᱵᱩᱨᱩ ᱢᱤᱫᱴᱮᱡ ᱢᱮᱱᱟᱜᱼᱟ᱾
ᱚᱻ
ᱵᱤᱨ ᱵᱩᱨᱩ ᱵᱟᱱᱟᱨ ᱜᱮ ᱵᱤᱨ ᱵᱩᱨᱩ ᱵᱟᱱᱟᱨ ᱜᱮ ᱢᱮᱱᱟᱜ ᱟᱠᱟᱫᱟ᱾
ᱦᱩᱸ ᱦᱩᱸ ᱟᱹᱰᱤ ᱱᱟᱯᱟᱭ ᱡᱟᱭᱜᱟ ᱛᱚ ᱛᱟᱦᱞᱮ ᱟᱯᱮ ᱥᱮᱫ ᱫᱚ ᱦᱟᱸᱜ᱾
ᱦᱳᱭ ᱱᱟᱯᱟᱭ ᱫᱚ ᱱᱟᱯᱟᱭ ᱜᱮᱭᱟ᱾
ᱦᱩᱸ ᱟᱞᱮ ᱥᱮᱫ ᱫᱚ ᱦᱟᱜ ᱵᱤᱨ ᱫᱤᱥᱚᱢ ᱠᱟᱱᱟ ᱫᱚ ᱦᱟᱸᱜ᱾
ᱵᱤᱨ ᱫᱤᱥᱚᱢ ᱟᱯᱮ ᱥᱮ ᱦᱚᱸ?
ᱦᱳᱭ ᱟᱞᱮᱥᱮᱫ ᱫᱚ ᱵᱤᱨ ᱫᱤᱥᱚᱢ ᱠᱟᱱᱟ᱾ ᱵᱤᱨ ᱜᱤ ᱡᱟᱹᱥᱛᱤ ᱢᱮᱱᱟᱜ ᱟᱠᱟᱟᱜᱼᱟ, ᱢᱟᱨᱟᱝ ᱢᱟᱨᱟᱝ ᱵᱤᱨ ᱠᱩ ᱢᱮᱱᱟᱜ ᱟᱠᱟᱟᱜ᱾
ᱦᱳᱭ ᱦᱳᱭ ᱟᱞᱮ ᱥᱮᱫ ᱫᱚ ᱢᱟᱨᱟᱝ ᱵᱤᱨ ᱫᱚ ᱵᱟᱝ ᱠᱟᱱᱟ, ᱠᱟᱹᱴᱤᱡ ᱪᱩᱢᱠᱟᱹᱜ ᱞᱮᱠᱟ ᱢᱮᱱᱟᱜᱼᱟ ᱵᱤᱨ, ᱟᱫᱚ ᱚᱱᱟ ᱵᱤᱨ ᱠᱷᱚᱱ ᱜᱮ, ᱚᱱᱟ ᱵᱤᱨ ᱠᱚᱨᱮᱱᱟᱜ ᱫᱟᱜ ᱠᱚᱜᱮ ᱟᱞᱮᱼᱼ ᱵᱟᱹᱭᱦᱟᱹᱲ ᱥᱮᱱ ᱫᱚ ᱟᱹᱛᱩ ᱟᱬᱜᱚᱢ ᱛᱮ ᱟᱫᱚ ᱨᱚᱦᱚᱭ ᱫᱚ ᱦᱟᱸᱜ ᱩᱱᱟᱹᱜ ᱫᱚ ᱱᱚᱝᱠᱟ ᱟᱨ ᱵᱟᱨᱼᱼ ᱟᱯᱮ ᱪᱷᱚᱴ ᱮ ᱫᱟᱜ ᱞᱮᱠᱷᱟᱡ ᱜᱮ ᱟᱫᱚ ᱦᱟᱸᱜ ᱫᱟᱜᱚᱜ ᱛᱟᱞᱮᱭᱟ ᱡᱚᱛᱚ ᱠᱷᱮᱛ ᱜᱮ ᱦᱟᱸᱜ ᱫᱟᱜᱼᱼ
ᱦᱩᱸ ᱦᱩᱸ ᱦᱩᱸ ᱛᱟᱦᱞᱮ ᱜᱚᱝᱠᱮᱼᱼ ᱮᱱᱮᱡ ᱥᱮᱨᱤᱧ ᱠᱩ ᱟᱯᱮᱥᱮᱫ ᱫᱚ ᱦᱩᱭᱩᱜ ᱜᱮᱭᱟ ᱥᱮ ᱵᱟᱝ ᱦᱟᱜ ᱱᱚᱝᱠᱟ ᱯᱨᱳᱜᱨᱟᱢ ᱠᱚ ᱥᱮ ᱡᱟᱦᱟᱱᱟᱜ᱾
ᱦᱳᱭ ᱜᱚᱝᱠᱮ ᱟᱞᱮᱥᱮᱫ ᱫᱚ ᱱᱚᱝᱠᱟ ᱯᱨᱳᱜᱨᱟᱢ ᱫᱚ ᱚᱱᱠᱟ ᱞᱮᱠᱟ ᱫᱚ ᱵᱟᱝ ᱦᱩᱭᱩᱜ ᱛᱟᱦᱮᱱ ᱜᱮᱭᱟ᱾ ᱚᱱᱠᱟ ᱞᱮᱠᱟ ᱫᱚ ᱮᱱᱮᱡ ᱥᱮᱨᱮᱤᱧ ᱵᱚᱞᱛᱮ ᱱᱚᱝᱠᱟ ᱮᱠᱷᱚᱱ ᱢᱟᱪᱚ ᱪᱟᱵᱟᱣ ᱠᱟᱱᱟ᱾ ᱱᱚᱝᱼᱠᱟ ᱠᱚᱢᱯᱤᱴᱤ ᱥᱮᱱ ᱞᱟᱜᱽᱲᱮ ᱮᱱᱮᱡ, ᱠᱚᱦᱚᱸ ᱪᱟᱵᱟᱭᱮᱱᱟ ᱥᱮ ᱵᱟᱦᱟ ᱮᱱᱮᱡ ᱠᱚ ᱚᱱᱠᱟ ᱠᱚᱢᱯᱤᱴᱤᱥᱮᱱ ᱦᱩᱭᱩᱜ ᱠᱟᱱ ᱛᱟᱦᱮᱱᱟ ᱠᱚ ᱫᱚᱦᱚᱭᱮᱫᱼᱼ ᱛᱟᱦᱮ ᱥᱤᱨᱯᱟᱹ ᱫᱤᱭᱮ ᱦᱚᱭ ᱥᱤᱨᱯᱟᱹ ᱠᱚᱨᱮᱼᱼ
ᱦᱳᱭ ᱦᱳᱭ ᱦᱳᱭ᱾
ᱛᱟᱦᱞᱮ ᱚᱱᱟ ᱠᱚᱫᱚ ᱮᱠᱷᱚᱱ ᱫᱚ ᱦᱟᱸᱜ ᱠᱩ ᱵᱚᱱᱫ ᱠᱟᱜᱼᱟ ᱦᱟᱸᱜᱼᱼ ᱵᱚᱱᱰ ᱫᱚ ᱟᱨᱠᱤ ᱵᱟᱝ ᱟᱨᱠᱤ ᱚᱱᱟ ᱞᱟᱜᱽᱲᱮ ᱮᱱᱮᱡ ᱥᱮ ᱵᱟᱦᱟ ᱮᱱᱮᱡ, ᱥᱟᱱᱛᱟᱲ ᱥᱚᱢᱟᱡᱽ ᱨᱮ ᱮᱱᱮᱡ ᱠᱩ ᱚᱱᱟ ᱠᱚᱫᱚ ᱠᱟᱹᱴᱤᱡ ᱫᱚ ᱮᱠᱷᱚᱱ ᱫᱚ, ᱢᱟᱞᱚᱴ ᱪᱟᱵᱟᱜ ᱠᱟᱱᱟ ᱥᱮ᱾
ᱦᱳᱭ ᱦᱳᱭ ᱦᱳᱭᱳᱭ᱾ ᱚᱱᱟ ᱦᱚᱸ ᱠᱟᱱ ᱜᱮᱭᱟ ᱟᱫᱚ ᱟᱵᱩ ᱫᱚ ᱥᱩᱠᱩᱢ ᱩᱛᱟᱹᱨ ᱠᱟᱜ ᱠᱷᱟᱱᱡ ᱦᱚᱸ ᱵᱟᱝ ᱦᱩᱭᱩᱜᱼᱟ ᱱᱤᱭᱟᱹ ᱠᱚ ᱡᱤᱱᱤᱥᱼᱼ
ᱦᱮᱸ ᱦᱮᱸ ᱱᱤᱭᱟᱹ ᱦᱮᱸ ᱦᱮᱸ ᱟᱵᱩ ᱫᱚ ᱚᱱᱟ ᱫᱚ ᱟᱵᱚᱣᱟᱜ ᱫᱚ ᱞᱟᱠᱛᱤᱼᱼ ᱠᱟᱱ ᱜᱤᱭᱟ ᱚᱱᱟ ᱫᱚ ᱥᱟᱵ ᱫᱚᱦᱚ ᱫᱚ᱾ ᱪᱮᱫᱟᱜ ᱥᱮ ᱟᱵᱩᱣᱟᱜ ᱱᱚᱣᱟ ᱨᱮ ᱜᱮ ᱩᱯᱨᱩᱢ ᱠᱚ ᱛᱟᱵᱚᱱ ᱢᱮᱱᱟᱜ ᱠᱟᱫᱟ ᱡᱮ ᱵᱟᱦᱟ ᱥᱚᱨᱦᱟᱭ, ᱦᱮᱸᱻ
ᱛᱟᱦᱚᱞᱮ ᱦᱟᱜ ᱯᱟᱛᱟ ᱪᱷᱟᱛᱟ ᱠᱩᱫᱚ ᱦᱩᱭᱩᱜ ᱜᱮᱭᱟ ᱥᱮ ᱵᱟᱝ ᱦᱟᱜ?
ᱦᱳᱭ ᱜᱚᱝᱠᱮ ᱯᱟᱛᱟᱥᱟᱴᱟ ᱫᱚ ᱦᱩᱭᱩᱜ ᱜᱮᱭᱟ ᱱᱚᱸᱰᱮ ᱟᱞᱮ ᱚᱱᱟ ᱵᱩᱨᱩ ᱡᱟᱯᱟᱜ ᱨᱮᱜᱮ ᱦᱩᱭᱩᱜᱼᱟ᱾ ᱜᱚᱢᱠᱮ ᱯᱟᱛᱟ ᱱᱚᱣᱟ ᱥᱚᱨᱦᱟᱭ ᱠᱟᱨᱛᱤᱠ ᱵᱚᱸᱜᱟ ᱥᱚᱨᱦᱟᱭ ᱵᱚᱸᱜᱟ ᱨᱮᱼᱼ ᱡᱟᱦᱟᱸ ᱫᱤᱥᱚᱢ ᱥᱚᱨᱦᱟᱭ ᱵᱚᱞᱮ ᱢᱤᱫᱴᱮᱡ ᱱᱚᱱᱮᱼᱼ ᱡᱟᱨ ᱢᱤᱫᱴᱮᱡ ᱟᱨᱠᱤ ᱵᱚᱸᱜᱟ ᱵᱩᱨᱩ ᱛᱷᱟᱱ ᱠᱚ ᱱᱚᱸᱰᱮ ᱠᱚ ᱵᱮᱱᱟᱣ ᱠᱟᱫᱟ᱾ ᱚᱸᱰᱮ ᱜᱮ ᱵᱚᱸᱜᱟ ᱵᱩᱨᱩ ᱦᱩᱭᱩᱜ ᱛᱟᱦᱮᱱᱟ᱾ ᱟᱨ ᱱᱚᱝᱠᱟ ᱯᱨᱚᱛᱤ ᱨᱚᱵᱤᱵᱟᱨ ᱨᱮ ᱱᱚᱝᱠᱟ ᱠᱩᱲᱤ ᱦᱚᱯᱚᱱ ᱠᱩᱼᱼ ᱛᱟᱵᱮᱱ ᱜᱩᱲ ᱵᱟᱛᱟᱥᱟ ᱚᱱᱟ ᱠᱚ ᱤᱫᱤ ᱠᱟᱛᱮᱫ ᱠᱩ ᱫᱮᱵᱟ ᱵᱚᱸᱜᱟ ᱵᱨ ᱫᱮᱵᱟ ᱥᱮᱵᱟ ᱠᱚᱼᱼ ᱠᱚ ᱪᱟᱞᱟᱜ ᱜᱮᱭᱟ᱾ ᱟᱫᱚ ᱚᱱᱟ ᱫᱚ ᱯᱚᱛᱤ ᱨᱚᱵᱤᱵᱟᱨ ᱜᱮ ᱦᱳᱭᱳᱜ ᱛᱟᱦᱮᱱᱟ ᱟᱨ ᱱᱚᱝᱠᱟ ᱡᱟᱦᱟᱸ ᱞᱟᱹᱴᱩ ᱯᱚᱨᱚᱵᱽ ᱧᱚᱜ ᱞᱮᱠᱟ᱾ ᱚᱱᱟ ᱫᱚ ᱚᱱᱟ ᱥᱚᱦᱨᱟᱭ ᱵᱚᱸᱜᱟ ᱦᱳᱭᱳᱜ ᱛᱟᱦᱮᱸᱱᱟ᱾
ᱦᱳᱭ ᱫᱟᱫᱟ ᱟᱯᱮ ᱫᱚ ᱯᱩᱥ ᱨᱮᱜᱮ ᱯᱮ ᱵᱚᱸᱜᱟᱜ ᱛᱟᱦᱮᱱᱟ ᱛᱚ ᱥᱮ ᱚᱠᱟ ᱞᱮᱠᱟ ᱦᱟᱸᱜ?
ᱦᱳᱭ ᱜᱚᱝᱠᱮ ᱟᱞᱮ ᱫᱚ ᱱᱚᱝᱠᱟ ᱡᱟᱦᱟᱸ ᱟᱛᱳ ᱥᱚᱦᱨᱟᱭ ᱛᱟᱞᱮ ᱚᱱᱟ ᱫᱚ ᱯᱩᱥ ᱵᱚᱸᱜᱟ ᱜᱮᱞᱮ ᱥᱚᱦᱨᱟᱭ ᱚᱜ ᱛᱟᱦᱮᱸᱱᱟ᱾
ᱦᱩᱸᱻ ᱟᱫᱚ ᱦᱟᱸᱜ ᱛᱟᱦᱞᱮ ᱫᱚᱢᱮ ᱵᱷᱤᱲ ᱫᱚᱢᱮ ᱨᱟᱹᱥᱠᱟᱹ ᱦᱚᱸ ᱨᱟᱹᱥᱠᱟᱹ ᱜᱮ ᱵᱟᱝ?
ᱦᱳᱭ ᱦᱮᱸ ᱦᱮᱸ ᱯᱩᱥ ᱵᱚᱸᱜᱟ ᱫᱚ ᱫᱚᱢᱮ ᱨᱟᱹᱥᱠᱟᱹ ᱜᱮ ᱟᱫᱚᱼᱼ ᱮᱸ ᱯᱩᱥ ᱵᱚᱸᱜᱟ ᱫᱚ ᱟᱫᱚ ᱟᱞᱮᱥᱮᱫ ᱫᱚ ᱡᱚᱛᱚ ᱟᱛᱳ ᱨᱮᱫᱚ ᱥᱚᱦᱨᱟᱭ ᱦᱩᱭᱩᱜᱼᱟ᱾
ᱦᱩᱸ ᱦᱩᱸ ᱦᱩᱸ ᱦᱩᱸ
ᱚᱱᱠᱟ ᱦᱟᱸᱜ ᱯᱮᱲᱟ ᱠᱚᱫᱚ ᱦᱟᱸᱜ ᱟᱞᱮ ᱵᱟᱝᱠᱚ ᱦᱮᱡ ᱟᱞᱮᱭᱟ ᱢᱟᱱᱮ ᱟᱠᱚ ᱥᱮ ᱟᱠᱚ ᱦᱚᱸᱼᱼ ᱛᱮ ᱥᱚᱦᱨᱟᱭ ᱚᱱᱠᱟ, ᱢᱤᱫ ᱵᱟᱨᱭᱟ ᱥᱚᱦᱨᱟᱭ ᱠᱚᱨᱮ ᱠᱚ ᱦᱮᱡ ᱵᱟᱲᱟ ᱟᱞᱮᱭᱟ ᱯᱮᱲᱟ ᱠᱚ᱾
ᱦᱳᱭ ᱦᱳᱭ᱾ ᱟᱫᱚ ᱦᱟᱸᱜ ᱟᱵᱩ ᱫᱚ ᱥᱚᱦᱨᱟᱭ ᱫᱚ ᱦᱟᱸᱜ ᱦᱟᱹᱛᱤ ᱞᱮᱠᱟᱱ ᱯᱚᱨᱚᱵᱽ, ᱠᱟᱱ ᱛᱟᱵᱚᱱᱟ ᱡᱟᱦᱟᱸ ᱠᱚ ᱢᱮᱱ,
ᱦᱳᱭ ᱥᱚᱦᱨᱟᱭ ᱞᱮᱠᱟ ᱦᱟᱹᱛᱤ ᱞᱮᱠᱟᱱ ᱯᱚᱨᱚᱵᱽ ᱠᱟᱱᱟ᱾
ᱦᱩᱸ ᱦᱩᱸ, ᱛᱟᱦᱚᱞᱮ ᱦᱟᱸᱜ ᱢᱚᱬᱮ ᱥᱤᱧ ᱢᱚᱬ ᱧᱤᱫᱟᱹ ᱜᱤ ᱟᱯᱮ ᱫᱚ ᱦᱟᱸᱜ ᱯᱮ ᱥᱚᱦᱨᱟᱭᱚᱜ,
ᱦᱳᱭ ᱦᱳᱭ ᱦᱳᱭ ᱟᱞᱮ ᱫᱚ ᱢᱚᱬᱮ ᱥᱤᱧ ᱢᱚᱬᱮ ᱧᱤᱫᱟᱹ ᱜᱮᱞᱮ ᱦᱟᱸᱜ ᱥᱚᱦᱨᱟᱭᱚᱜ ᱟᱞᱮ᱾
ᱦᱩᱸ ᱦᱩᱸ ᱦᱩᱸ ᱟᱨ ᱥᱟᱠᱨᱟᱛ ᱠᱩ ᱦᱟᱹᱠᱩ ᱠᱟᱴᱠᱚᱢ ᱠᱚᱫᱚ ᱚᱠᱟᱞᱮᱠᱟ ᱦᱩᱭᱩᱜ ᱜᱮᱭᱟ ᱥᱮ ᱵᱟᱝ ᱦᱟᱸᱜ?
ᱦᱳᱭ ᱜᱚᱝᱠᱮ ᱥᱟᱠᱨᱟᱛ ᱠᱚ ᱦᱟᱹᱠᱩ ᱠᱟᱴᱠᱚᱢ ᱠᱚ ᱦᱳᱭᱳᱜ ᱜᱮᱭᱟ ᱚᱱᱛᱮ ᱫᱚ ᱱᱟᱯᱟᱭ ᱜᱮ᱾
ᱱᱟᱯᱟᱭ ᱜᱮ ᱵᱟᱝ᱾
ᱦᱳᱭ᱾
ᱟᱫᱚ ᱦᱟᱸᱜ ᱱᱤᱭᱟᱹ, ᱧᱮᱞᱚᱜ ᱜᱮᱭᱟ ᱚᱱᱠᱟ ᱟᱭᱢᱟ ᱡᱟᱭᱜᱟ ᱨᱮ ᱧᱮᱞ ᱟᱠᱟᱱ ᱜᱮᱭᱟ ᱠᱤᱪᱷᱩ ᱠᱤᱪᱷᱩ ᱚᱱᱠᱟᱱ ᱴᱚᱴᱷᱟ ᱠᱚᱨᱮ ᱢᱮᱱᱟᱜ ᱟᱠᱟᱜ-ᱟ ᱡᱟᱦᱟᱸ ᱠᱚᱨᱮ ᱫᱚ, ᱱᱚᱜᱼᱚᱭ ᱡᱮᱢᱚᱱ ᱟᱵᱩ ᱦᱟᱹᱠᱩ ᱠᱟᱴᱠᱚᱢ ᱠᱩ ᱥᱟᱠᱨᱟᱛ ᱠᱚ ᱚᱱᱟ ᱠᱚᱫᱚ ᱵᱟᱠᱩ ᱵᱟᱹᱱᱩᱜ ᱛᱟᱠᱚᱣᱟ ᱟᱨᱠᱤ ᱩᱱᱠᱩ ᱫᱚ ᱦᱟᱸᱜ᱾ ᱵᱟᱠᱩ ᱦᱟᱸᱜ ᱯᱟᱞᱚᱱ ᱥᱮ ᱵᱟᱠᱚ ᱯᱟᱞᱟᱣ ᱟᱹᱜᱩ ᱠᱟᱜᱼᱟ᱾
ᱦᱚᱸ ᱜᱚᱝᱠᱮ ᱱᱚᱰᱮ ᱫᱚ ᱟᱞᱮ ᱥᱮᱫ ᱫᱚ ᱱᱚᱝᱠᱟ, ᱡᱷᱚᱛᱚ ᱜᱮ ᱯᱟᱞᱣᱟ ᱯᱟᱞᱟᱣ ᱦᱳᱭᱳᱜ ᱜᱮᱭᱟ᱾ ᱛᱳ ᱚᱲᱟᱜ ᱨᱮ ᱛᱮᱦᱮ ᱠᱚᱨᱛᱮ ᱜᱮᱞᱮ ᱥᱮ ᱥᱟᱛᱟᱲ ᱥᱚᱢᱟᱡᱽ ᱨᱮᱭᱟᱜ ᱫᱚ, ᱵᱟᱝ ᱵᱟᱹᱜᱤᱜ-ᱟ ᱥᱮ ᱛᱟᱦᱞᱮ ᱠᱷᱟᱡ ᱫᱚ ᱢᱟᱱᱮ ᱥᱟᱱ ᱛᱟᱲ ᱥᱚᱢᱟᱡᱽ ᱨᱮ ᱡᱟᱦᱟᱸ ᱛᱤᱱᱟᱹᱜ ᱡᱟᱵᱚᱛᱤᱭᱚ ᱟᱨᱠᱤ ᱢᱮᱱᱟᱜ ᱟᱠᱟᱫ ᱛᱟᱵᱚᱱᱟ ᱟᱵᱚᱣᱟᱜ᱾ ᱚᱱᱟ ᱠᱚᱜᱮ ᱡᱷᱚᱛᱚ ᱜᱮ ᱠᱚᱨᱟᱣ ᱦᱩᱭᱩᱜᱼᱟ᱾
ᱦᱩᱸ ᱦᱩᱸ ᱞᱟᱹᱠᱛᱤᱭᱟᱱᱟᱜ ᱡᱤᱱᱤᱥ ᱫᱚ ᱵᱟᱝ ᱪᱮᱠᱟᱢ ᱵᱟᱹᱜᱤᱭᱟᱜᱼᱟ ᱚᱱᱟᱫᱚ ᱟᱵᱚ ᱫᱚ, ᱚᱱᱟ ᱜᱤ ᱩᱯᱨᱩᱢ ᱠᱟᱱ ᱛᱟᱵᱚᱱᱟ ᱚᱱᱟ ᱦᱩᱡ ᱛᱤᱜᱤ ᱟᱵᱚ ᱵᱚᱱ ᱧᱮᱞᱚᱜᱼᱟ᱾ ᱦᱚᱲ ᱦᱚᱯᱚᱱ ᱠᱟᱱᱟ ᱵᱚᱱ ᱪᱮᱠᱟ ᱵᱚᱱ ᱞᱮᱠᱷᱟᱱᱟ ᱵᱟᱠᱷᱟᱡ ᱵᱟᱝ ᱱᱚᱣᱟ ᱵᱚᱱ ᱵᱟᱹᱜᱤ ᱞᱮᱠᱷᱟᱡ᱾
ᱦᱮᱸ,
ᱦᱩᱸ ᱦᱩᱸ ᱦᱩᱸ᱾ ᱟᱢᱮᱢ ᱢᱮᱱ ᱠᱟᱜ ᱛᱟᱞᱟᱝ
ᱚᱱᱛᱮ ᱟᱯᱮᱥᱮᱱ ᱫᱚ ᱱᱚᱝᱠᱟ ᱥᱚᱦᱨᱟᱭ ᱠᱚᱫᱚ ᱪᱮᱫ ᱞᱮᱠᱟ ᱦᱳᱭᱳᱜᱼᱟ?
ᱟᱞᱮᱥᱮᱫ ᱦᱚᱸ ᱚᱱᱠᱟ ᱜᱮ ᱦᱟᱸᱜ ᱢᱚᱬᱮ ᱥᱤᱧ ᱢᱚᱬᱮ ᱧᱤᱫᱟᱹ ᱜᱮ ᱦᱩᱭᱩᱜ ᱛᱟᱦᱮᱸᱱᱟ ᱢᱮᱱᱠᱷᱟᱱ ᱫᱚ ᱦᱟᱸᱜ ᱟᱫᱚ, ᱥᱚᱨᱦᱟᱭ ᱚᱠᱛᱚ ᱨᱮᱫᱚ, ᱨᱟᱹᱥᱠᱟᱹ ᱫᱚ ᱟᱞᱮ ᱥᱮᱱ ᱫᱚ ᱟᱞᱮ ᱟᱹᱰᱤ ᱡᱟᱹᱥᱛᱤ ᱜᱤ ᱢᱮᱱᱟᱜ ᱠᱟᱫᱟ ᱢᱮᱱ ᱜᱟᱱᱚᱜᱼᱟ᱾ ᱢᱟᱱᱮ ᱛᱩᱢᱫᱟᱜ ᱴᱟᱢᱟᱠ ᱠᱩᱥᱮ ᱮᱠᱫᱚᱢ ᱯᱩᱨᱟᱹ ᱜᱚᱴᱟ ᱠᱩᱞᱦᱤ ᱠᱚ᱾ ᱨᱩᱥᱤᱠᱟ ᱠᱚᱲᱟ ᱠᱚ ᱠᱩᱲᱤ ᱠᱚ ᱢᱮᱱᱟᱜ ᱠᱚᱛᱟᱞᱮᱭᱟ ᱫᱚᱢᱮ ᱠᱚ ᱮᱱᱮᱡᱼᱟ ᱨᱟᱹᱥᱠᱟᱹ,
ᱦᱳᱭ ᱦᱳᱭ ᱟᱨᱚ ᱦᱮᱸ᱾ ᱦᱚᱸ ᱟᱨ ᱜᱚᱢᱠᱮ ᱟᱹᱞᱤᱧ ᱦᱮᱸ᱾ ᱦᱮᱸ ᱜᱚᱝᱠᱮ ᱟᱨ ᱯᱟᱛᱲᱟ ᱯᱤᱴᱷᱟᱹ ᱟᱨ ᱦᱟᱺᱰᱤ ᱠᱚᱫᱚᱯᱮ ᱧᱩᱭ ᱛᱟᱦᱮᱱ ᱜᱮᱭᱟ ᱥᱮ ᱵᱟᱝ ᱱᱚᱝᱠᱟ ᱥᱚᱦᱨᱟᱭ ᱨᱮᱢᱟ ᱯᱟᱛᱲᱟ ᱯᱤᱴᱷᱟᱹ ᱜᱮ ᱫᱚᱢᱮ ᱚ ᱦᱚᱸ ᱟᱞᱮᱥᱮᱫ ᱢᱟ ᱱᱚᱝ ᱠᱟ ᱜᱚᱝᱠᱮ ᱠᱷᱩᱱᱴᱟᱹᱣ ᱰᱟᱸᱝᱨᱜᱟᱸ ᱡᱮᱫᱤᱱ ᱴᱟᱨᱦᱟᱣ ᱫᱤᱱ ᱠᱟᱱᱟ ᱥᱮᱫᱤᱱ ᱫᱚ ᱟᱫᱚ ᱡᱚᱢ ᱵᱟᱲᱟ ᱠᱟᱛᱮᱫ ᱵᱤᱱ ᱡᱚᱢ ᱵᱟᱲᱟ ᱠᱟᱛᱮᱫ ᱟᱞᱮ ᱫᱚ ᱩᱰᱩᱠ ᱱᱟᱞᱮ ᱚᱱᱟ ᱰᱟᱱᱴᱟ ᱫᱚᱱ ᱱᱚᱣᱟ ᱰᱟᱱᱴᱟ ᱫᱚᱱ ᱨᱮᱜᱤ ᱟᱫᱚ ᱦᱟᱸᱜ ᱛᱤᱱᱟᱹᱜ ᱧᱤᱫᱟᱹ ᱪᱚ ᱦᱟᱸᱜ ᱞᱮ ᱵᱚᱞᱚᱜ᱾ ᱥᱚᱨᱦᱟᱭ ᱮᱱᱮᱡ ᱯᱩᱨᱟᱹᱣ ᱠᱟᱛᱮᱫ ᱪᱚ ᱵᱟᱝ ᱪᱚᱞᱮ ᱵᱚᱞᱚᱜ ᱦᱮᱸ ᱫᱚᱢᱮ ᱫᱚᱢᱮ ᱫᱚᱢᱮ ᱨᱟᱹᱥ ᱠᱟᱹ ᱜᱮ᱾ ᱟᱨ ᱱᱚᱝᱠᱟ ᱨᱩ ᱵᱟᱲᱟᱭ ᱦᱩᱭᱩᱜᱼᱟ ᱱᱟᱥᱮᱭᱟᱜ ᱫᱚ ᱥᱮᱬᱟ ᱵᱟᱲᱟ ᱦᱩᱭ ᱠᱟᱱ ᱜᱮᱭᱟ ᱫᱚᱢᱮ ᱜᱩᱲ
ᱟᱞᱮ ᱥᱮᱫ ᱫᱚ ᱦᱟᱸᱜ ᱚᱱᱟ ᱰᱟᱱᱴᱟ ᱫᱚᱱ ᱚᱱᱟ ᱠᱚᱫᱚ ᱦᱟᱸᱜ ᱵᱟᱹᱱᱩᱜ-ᱟ ᱱᱟᱦᱟᱜ᱾ ᱱᱚᱝᱠᱟᱱ ᱮᱢᱱᱤ ᱮᱱᱮᱡ ᱜᱮ ᱛᱩᱢᱫᱟᱜ ᱴᱟᱢᱟᱠ ᱠᱚᱛᱮ ᱜᱮ ᱦᱟᱸᱜ ᱮᱱᱮᱡ ᱥᱮᱨᱮᱧ ᱠᱩ᱾ ᱥᱚᱨᱦᱟᱭ ᱨᱮᱱᱟᱜ᱾ ᱛᱟᱯᱚᱨᱮ ᱵᱩᱰᱷᱤ ᱦᱟᱲᱟᱢ ᱠᱚᱦᱚᱸ ᱢᱮᱱᱟᱜ ᱠᱚ ᱜᱮᱭᱟ ᱡᱟᱦᱟᱸᱭ ᱩᱱᱠᱩ ᱠᱚᱦᱚᱸ ᱫᱚᱢᱮ ᱨᱟᱹᱥᱠᱟᱹ ᱜᱚᱴᱟ ᱠᱩᱞᱦᱤ ᱠᱩ ᱫᱩᱞ-ᱫᱩᱞᱟᱹᱣ ᱵᱟᱲᱟᱭᱟ᱾ ᱦᱟᱺᱰᱤ ᱦᱚᱸᱠᱚ ᱧᱩᱭᱟ, ᱜᱚᱴᱟ ᱠᱩᱞᱦᱤ ᱠᱩ ᱮᱱᱮᱡ ᱥᱮᱨᱮᱧᱟ ᱫᱚ ᱢᱤᱫᱴᱮᱱ ᱟᱹᱰᱤ ᱨᱟᱹᱥᱤᱠᱟ ᱜᱮ ᱟᱹᱭᱠᱟᱹᱜ-ᱟ ᱟᱹᱛᱩ ᱠᱚᱦᱚᱸ ᱩᱱᱫᱚ᱾
ᱦᱮᱸ ᱟᱛᱩ ᱠᱚ ᱢᱟᱱᱮ ᱥᱚᱨᱦᱟᱭ ᱞᱮᱠᱟᱱ ᱫᱤᱱ ᱨᱮ ᱟᱨᱠᱤ ᱥᱚᱨᱦᱟᱭ ᱵᱟᱝ ᱮᱱᱮᱡ ᱞᱮᱱᱠᱷᱟᱡ ᱫᱚ ᱟᱨᱠ ᱠᱤ ᱵᱷᱟᱜᱮ ᱟᱨᱠᱤ ᱪᱮᱠᱟᱛᱮ ᱥᱚᱵᱷᱟᱜᱼᱟ᱾ ᱠᱩᱞᱦᱤ ᱥᱚᱨᱦᱟ ᱦᱟᱹᱛᱤ ᱞᱮᱠᱟᱱ ᱥᱚᱨᱦᱟᱭ ᱠᱚ ᱧᱩᱢ ᱠᱟᱫᱟ ᱥᱮ᱾
ᱛᱟᱞᱦᱮᱧ ᱜᱚᱝᱠᱮᱧ ᱢᱮᱱᱮᱫ ᱛᱟᱞᱟᱝᱟ ᱦᱟᱸᱜ ᱱᱚᱝᱠᱟ ᱫᱚ ᱮᱱᱠᱟ ᱜᱮᱞᱟᱝ ᱜᱟᱞᱢᱟᱨᱟᱜ-ᱟ ᱦᱟᱸᱜ ᱟᱨᱚ ᱦᱟᱸᱜ ᱯᱚᱨᱮ ᱦᱟᱸᱜ ᱚᱝᱠᱟ ᱜᱟᱞᱚᱪᱚᱜ ᱦᱩᱭᱩᱜᱼᱟ᱾ ᱚᱠᱛᱚ ᱦᱚᱸ ᱦᱩᱭ ᱴᱷᱤᱠ ᱠᱟᱱᱟ ᱦᱟᱸᱜ᱾